ᱫᱚᱢ
ᱦᱮᱞᱳ
ᱦᱮᱸ ᱨᱚᱲ ᱠᱚ ᱟᱸᱡᱚᱢ ᱠᱟᱱ ᱛᱟᱹᱞᱤᱧᱟ ᱟᱹᱞᱤᱧ ᱟᱹᱞᱤᱧ ᱾
ᱦᱮᱸ ᱨᱚᱲ ᱟᱸᱡᱚᱢᱚᱜ ᱠᱟᱱ ᱛᱟᱵᱤᱱᱟ ᱟᱹᱞᱤᱧᱟᱜ ᱟᱸᱡᱚᱢ ᱫᱟᱵᱤᱱ ᱾ ᱦᱮᱞᱳ
ᱪᱮᱜ ᱠᱚᱪᱚ ᱠᱷᱟᱴ ᱠᱷᱚᱴ ᱟᱸᱡᱚᱢᱚᱜ ᱠᱟᱱ ᱛᱟᱵᱤᱱᱟ ᱚᱱᱠᱟ ᱜᱮ ᱾
ᱚ ᱨᱚᱲ ᱟᱸᱡᱚᱢᱚᱜ ᱠᱟᱱ ᱛᱟᱹᱞᱤᱧᱟ ᱥᱮ ᱵᱟᱝ ᱾
ᱱᱮᱴᱣᱟᱨᱠ ᱠᱚ ᱵᱮᱥ ᱪᱮᱦᱨᱟ ᱵᱟᱭ ᱧᱟᱢᱮᱫ ᱛᱟᱵᱮᱱᱟ ᱾
ᱦᱮᱞᱳ
ᱦᱮᱸ ᱞᱟᱹᱭᱭᱟᱞᱤᱧ ᱪᱮᱜ ᱵᱤᱱ ᱪᱮᱠᱟᱭ ᱮᱭᱟ
ᱪᱮᱫ ᱦᱚᱸ ᱵᱟᱝ ᱱᱚᱜᱼᱚᱭ ᱛᱚ ᱫᱩᱲᱩᱵ ᱵᱟᱲᱟ ᱦᱩᱭ ᱟᱠᱟᱱᱟ ᱟᱹᱵᱤᱱ ᱪᱮᱜ ᱵᱤᱱ ᱪᱤᱠᱟᱹᱭ ᱮᱫᱟ ᱾
ᱦᱮᱸ ᱟᱹᱞᱤᱧ ᱦᱚᱸ ᱪᱮᱜ ᱦᱚᱸ ᱵᱟᱝ ᱱᱤᱛᱚᱜ ᱫᱩᱲᱩᱵ ᱵᱟᱲᱟ ᱦᱩᱭ ᱠᱟᱱᱟ ᱵᱨᱟᱥ ᱵᱟᱲᱟ ᱦᱩᱭᱩᱜ ᱠᱟᱱᱟ ᱾
ᱟᱪᱪᱷᱟ ᱡᱚᱢ ᱵᱟᱲᱟ ᱠᱚᱫᱚ ᱦᱩᱭ ᱵᱟᱲᱟᱭ ᱮᱱᱟ ᱥᱮ ᱟᱣᱨᱤ ᱾
ᱵᱟᱝ ᱟᱣᱨᱤᱭᱟ ᱡᱚᱢ ᱵᱟᱲᱟ ᱠᱚᱫᱚ ᱾ ᱟᱹᱵᱤᱱ ᱜᱮ ᱫᱟᱠᱟ ᱠᱚᱵᱤᱱ ᱡᱚᱢ ᱵᱟᱲᱟ ᱠᱮᱫᱼᱟ ᱥᱮ ᱟᱣᱨᱤ ᱾
ᱦᱮᱸ ᱟᱹᱞᱤᱧ ᱦᱚᱸ ᱫᱟᱠᱟ ᱠᱚᱫᱚ ᱟᱹᱣᱨᱤ ᱞᱤᱧ ᱡᱚᱢ ᱵᱟᱲᱟᱭᱟ ᱚᱱᱠᱟ ᱪᱟ ᱠᱚᱜᱮ ᱧᱩ ᱵᱟᱲᱟ ᱦᱩᱭ ᱠᱟᱱᱟ ᱾ ᱡᱚᱢ ᱦᱩᱭᱩᱜᱼᱟ ᱦᱟᱸᱜ ᱯᱚᱨᱮ ᱧᱚᱜ ᱛᱮ ᱟᱨ ᱠᱟᱹᱴᱤᱡ ᱧᱚᱜ ᱠᱚᱛᱮ ᱾
ᱦᱩᱸ
ᱦᱩᱸ
ᱟᱨ ᱚᱠᱟ ᱨᱮᱱᱟᱜ ᱫᱤᱥᱚᱢ ᱛᱟᱵᱮᱱ ᱾
ᱟᱹᱞᱤᱧᱟᱜ ᱫᱤᱥᱚᱢ ᱫᱚ ᱦᱟᱸᱜ ᱱᱟᱜ ᱮᱸ ᱡᱷᱟᱲᱜᱨᱟᱢ ᱵᱤᱱ ᱟᱸᱡᱚᱢ ᱟᱠᱟᱜ ᱜᱮᱭᱟ ᱥᱮ ᱵᱟᱝ ᱾
ᱦᱮᱸ ᱟᱸᱡᱚᱢ ᱠᱟᱜ ᱞᱤᱧ ᱪᱟᱞᱟᱣ ᱵᱟᱲᱟᱣ ᱠᱟᱱ ᱜᱮᱭᱟ ᱞᱤᱧ ᱚᱱᱛᱮ ᱾
ᱦᱮᱸ ᱛᱟᱦᱚᱞᱮ ᱟᱵᱤᱱᱟᱜ ᱫᱤᱥᱚᱢ ᱫᱚ ᱚᱠᱟ ᱥᱮᱫ ᱨᱮ?
ᱟᱹᱞᱤᱧ ᱫᱚ ᱤᱭᱟᱹ ᱱᱚᱣᱟ ᱡᱷᱟᱲᱠᱷᱚᱱᱰ ᱤᱭᱟᱹ ᱵᱤᱱ ᱟᱸᱡᱚᱢ ᱠᱟᱜ ᱪᱟᱹᱠᱩᱨᱤᱭᱟᱹ ᱾
ᱦᱮᱸ ᱦᱮᱸ ᱟᱸᱡᱚᱢ ᱠᱟᱫᱟ ᱞᱤᱧ ᱾
ᱦᱮᱸ ᱮᱱᱛᱮ ᱜᱮ ᱾
ᱟᱪᱪᱷᱟ ᱛᱟᱦᱚᱞᱮ ᱠᱷᱟᱱ ᱞᱟᱹᱭ ᱵᱤᱱ ᱥᱮ ᱟᱯᱮ ᱚᱱᱛᱮ ᱫᱚ ᱞᱟᱹᱭ ᱫᱟᱠᱚ ᱫᱚᱢᱮ ᱧᱮᱞ ᱡᱚᱝ ᱡᱟᱭᱜᱟ ᱠᱚ ᱵᱩᱨᱩ ᱠᱚ ᱢᱮᱱᱟᱜ ᱟᱠᱟᱫᱟ ᱪᱮᱫ ᱾ ᱚᱱᱠᱟᱱ ᱧᱮᱞ ᱡᱚᱝ ᱡᱟᱭᱜᱟ ᱠᱚ ᱢᱮᱱᱟᱜ ᱠᱟᱫᱟ ᱡᱟᱦᱟᱸ ᱛᱤᱥ ᱪᱟᱞᱟᱜ ᱟᱞᱮ ᱟᱯᱮ ᱫᱤᱥᱚᱢ ᱾ ᱪᱮᱜ ᱧᱮᱧᱮᱞ ᱾
ᱦᱮᱸ ᱢᱮᱱᱟᱜ ᱜᱮᱭᱟ ᱧᱮᱞ ᱡᱚᱝ ᱡᱟᱭᱜᱟ ᱠᱚᱫᱚ ᱡᱚᱛᱚ ᱨᱚᱠᱚᱢ ᱜᱮ ᱾ ᱵᱩᱨᱩ ᱠᱚ ᱚᱱᱠᱟ ᱰᱮᱢ ᱠᱚᱦᱚᱸ ᱢᱮᱱᱟᱜ ᱜᱮᱭᱟ ᱾ ᱳᱣᱟᱴᱟᱨ ᱠᱩᱞ ᱠᱚ᱾
ᱟᱪᱪᱷᱟ᱾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
ᱪᱮᱫ ᱵᱩᱨᱩ ᱠᱚ ᱚᱱᱛᱮ ᱫᱚ ᱚᱝᱠᱟ ᱧᱩᱛᱩᱢᱟᱱ ᱵᱩᱨᱩ ᱫᱚ ᱪᱮᱫ ᱠᱚ ᱡᱮᱢᱚᱱ ᱟᱻ᱾ ᱟᱰᱤ ᱜᱟᱱ ᱦᱚᱲ ᱠᱚᱠᱚ ᱥᱮᱱᱚᱜ ᱜᱮᱭᱟ ᱠᱚ ᱟᱸᱡᱚᱢ ᱵᱟᱲᱟ ᱠᱟᱫᱟᱞᱮ ᱚᱱᱠᱟᱱᱟᱜ ᱡᱟᱦᱟᱱ ᱵᱩᱨᱩ ᱠᱚ ᱵᱟᱱᱩᱜ ᱠᱟᱫᱟ ᱥᱩᱨ ᱚᱱᱟ ᱟᱯᱮ ᱥᱩᱨ ᱥᱩᱯᱩᱨ ᱠᱚᱨᱮ
ᱦᱩᱸ ᱟᱞᱮ ᱥᱩᱨ ᱠᱚᱨᱮ ᱫᱚ ᱚᱝᱠᱟ ᱫᱚ ᱵᱩᱨᱩ ᱠᱚᱫᱚ ᱧᱮᱞᱡᱚᱝ ᱵᱩᱨᱩ ᱫᱚ᱾ ᱵᱟᱹᱱᱚᱜ-ᱟ ᱢᱮᱱᱟᱜ-ᱟ ᱱᱟᱛᱮᱨᱮ ᱤᱭᱟᱹ ᱫᱚᱞᱢᱟ ᱵᱩᱨᱩ ᱠᱚ ᱱᱚᱱᱛᱮ ᱡᱟᱫᱩᱜᱚᱲᱟ ᱤᱭᱟᱹ ᱵᱤᱱ ᱟᱸᱡᱚᱢ ᱠᱟᱜ-ᱟ ᱨᱟᱝᱠᱤᱱᱤ ᱢᱟᱹᱱᱫᱤᱨ᱾
ᱦᱟᱸᱜ ᱫᱚᱞᱢᱟ ᱵᱩᱨᱩ ᱫᱚᱞᱤᱧ ᱟᱸᱡᱚᱢ ᱠᱟᱫᱟ ᱚᱱᱟ ᱱᱤᱛᱚᱜ ᱡᱟᱦᱟᱸᱵᱤᱱ ᱞᱟᱹᱭ ᱠᱮᱫᱟ ᱚᱱᱟ ᱫᱚ ᱵᱟᱝᱞᱤᱧ ᱟᱸᱡᱚᱢ ᱠᱟᱫᱟ᱾
ᱩᱢᱻ ᱵᱩᱨᱩᱰᱤ ᱰᱮᱢ ᱟᱰᱤ ᱜᱟᱱ ᱜᱮ ᱢᱮᱱᱟᱜ-ᱟ ᱠᱟᱞᱤᱭᱟᱱ ᱠᱚᱪᱟ ᱚᱝᱠᱟ᱾ ᱾ ᱟᱨ ᱚᱱᱛᱮ ᱛᱚᱵᱮ ᱟᱯᱮ ᱚᱱᱛᱮ ᱫᱚ ᱫᱟᱜ ᱡᱟᱲᱤ ᱠᱚᱫᱚ ᱪᱮᱜ ᱞᱮᱠᱟ ᱫᱟᱜ ᱡᱟᱲᱤ ᱠᱚᱫᱚ ᱵᱷᱟᱜᱤ ᱜᱮ ᱦᱩᱭᱩᱜ ᱠᱟᱱᱟ?
ᱦᱮᱸ ᱫᱟᱜ ᱡᱟᱲᱤ ᱠᱚᱫᱚ ᱟᱞᱮ ᱱᱚᱛᱮ ᱫᱚ᱾ ᱫᱚᱢᱮ ᱜᱮ ᱵᱷᱟᱜᱮ ᱜᱮ ᱫᱟᱜ ᱡᱟᱲᱤᱭᱟᱞᱮ ᱠᱟᱱᱟᱭ ᱞᱟᱹᱭ ᱞᱮᱠᱷᱟᱱ ᱦᱚᱞᱟ ᱛᱟᱨᱟᱥᱤᱧ ᱠᱷᱚᱱᱟᱜ᱾ ᱫᱟᱜ ᱡᱟᱹᱲᱤ ᱮᱦᱚᱵ ᱠᱟᱫᱟᱭ ᱡᱮ ᱢᱤᱜ ᱧᱤᱫᱟᱹ᱾ ᱧᱤᱫᱟᱹ ᱢᱤᱜ ᱱᱚᱸᱰᱮᱠᱟᱜ ᱟᱥᱩᱞ ᱞᱮᱜ ᱛᱟᱦᱮᱸᱜ ᱟᱭ ᱳᱭ ᱤᱭᱟᱹ ᱥᱮᱫ ᱩᱸ᱾ ᱚᱝᱠᱟ ᱱᱚᱴᱟ ᱫᱚᱥᱴᱟ ᱥᱮᱫ ᱮ ᱟᱥᱩᱲ ᱞᱮᱫᱟᱭ ᱛᱤᱱᱟᱹᱜ᱾ ᱵᱟᱨᱚᱴᱟ ᱜᱟᱱ ᱦᱟᱨᱤᱡ ᱯᱟᱥᱮᱜ ᱟᱥᱩᱨ ᱞᱮᱜ-ᱟ ᱛᱟᱯᱚᱨᱮ ᱢᱤᱜ ᱧᱤᱫᱟᱹ ᱜᱮ ᱫᱟᱜ ᱠᱟᱫᱟᱭ ᱱᱤᱛᱚᱜ ᱦᱚᱸ ᱱᱚᱜ-ᱚᱭ ᱫᱟᱜᱮᱜ ᱜᱮᱭᱟᱭ᱾ ᱟᱨ ᱮ ᱫᱟᱜ ᱜᱮᱭᱟᱭ ᱦᱟᱸᱜ ᱪᱟᱲᱟ ᱧᱮᱞᱚᱜ ᱠᱟᱱᱟ ᱟᱵᱚᱦᱟᱣᱟ᱾ ᱛᱮᱦᱮᱧ ᱫᱚ ᱡᱟᱹᱱᱤᱡ ᱠᱷᱟᱱ ᱵᱩᱡᱷᱟᱹᱜ ᱠᱟᱱᱟ ᱥᱟᱨᱟ ᱜᱷᱟᱹᱲᱤᱡ ᱜᱮ ᱫᱟᱜᱟᱭ᱾ ᱟᱯᱮ ᱥᱮᱫ ᱜᱮ ᱚᱠᱟ ᱞᱮᱠᱟ ᱫᱟᱜ ᱡᱟᱲᱤᱭᱟᱯᱮ ᱠᱟᱱᱟᱭ ᱥᱮ ᱵᱟᱝ ᱚᱱᱛᱮ ᱫᱚ?
ᱦᱩᱸ ᱫᱟᱜ ᱵᱟᱲᱟᱭᱮᱜ ᱜᱮᱭᱟ᱾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
ᱚ ᱛᱟᱦᱞᱮ ᱨᱚᱦᱚᱭ ᱠᱟᱢᱤ ᱦᱚᱨᱟ ᱠᱚᱫᱚ ᱛᱤᱱᱟᱹᱜ ᱥᱟᱸᱜᱤᱧ ᱜᱚᱫ ᱠᱮᱫᱟᱯᱮ?
ᱮᱸ ᱨᱚᱦᱚᱭ ᱠᱟᱹᱢᱤ ᱠᱚᱫᱚ ᱪᱟᱵᱟ ᱪᱟᱵᱟ ᱡᱟᱨᱣᱟ ᱠᱟᱱᱟ᱾ ᱤᱝᱠᱟ ᱜᱷᱩᱴᱩ ᱠᱚᱜᱮ ᱥᱟᱨᱮᱡ ᱵᱟᱲᱟ ᱠᱟ
ᱟᱯᱮ ᱫᱚ ᱛᱚᱵᱮ ᱚᱱᱟ ᱡᱟᱸᱦᱟ ᱱᱟᱜ ᱮ ᱥᱮᱨᱢᱟ ᱡᱟᱹᱲᱤᱭᱮᱫᱟᱭ ᱚᱱᱟ ᱫᱟᱜ ᱛᱮᱜᱮ ᱯᱮ᱾ ᱨᱚᱦᱚᱭ ᱠᱮᱫᱟ ᱯᱮ ᱥᱮ ᱟᱯᱮ ᱫᱚ ᱱᱚᱝᱠᱟ ᱟᱯᱮᱭᱟᱜ ᱱᱤᱡᱮᱨᱟᱜ ᱢᱮᱱᱤ ᱠᱚ ᱥᱮ ᱜᱟᱰᱟ ᱢᱩᱰᱩ ᱠᱚ ᱥᱩᱨ ᱥᱩ ᱯᱩᱨ‌ ᱠᱚᱨᱮ ᱡᱷᱟᱨᱱᱟ ᱠᱚ ᱢᱮᱱᱟᱜ ᱜᱮᱛᱟ ᱯᱮᱭᱟ ᱚᱱᱟ ᱚᱱᱟᱛᱮᱱᱟᱜ ᱫᱟᱜ ᱠᱚᱛᱮᱯᱮ ᱪᱟᱥ ᱠᱮᱫᱟ ᱯᱮ
ᱦᱮᱸ ᱢᱮᱱᱟᱜ᱾ ᱢᱮᱱᱟᱜ ᱫᱚ ᱢᱮᱱᱟᱜ ᱜᱮᱭᱟ ᱟᱫᱚ ᱵᱟᱠᱚ ᱪᱟᱥ ᱵᱟᱲᱟᱭ ᱟᱞᱮ ᱱᱮᱛᱮ ᱫᱚ ᱢᱤᱜ ᱫᱷᱟᱹ ᱜᱮᱠᱩ ᱪᱟᱥᱟ ᱱᱤᱛᱚᱜ ᱡᱟᱸᱦᱟ ᱚᱱᱟ ᱥᱮᱨᱢᱟ ᱫᱟᱜ ᱡᱟᱹᱲᱤ ᱦᱚᱞᱟ᱾ ᱫᱟᱜ ᱛᱮᱜᱤ ᱱᱤᱛᱳᱜ ᱡᱟᱸᱦᱟ ᱠᱚ ᱪᱟᱥᱟ ᱚᱱᱟ ᱛᱮᱜᱮ᱾
ᱟᱪᱪᱷᱟ᱾
᱾ ᱦᱩᱸ ᱟᱯᱮ ᱚᱱᱛᱮ ᱫᱚ ᱵᱟᱨ ᱥᱤᱡᱮᱱ ᱠᱚ ᱪᱟᱥᱟ ᱥᱮ ᱪᱮᱠᱟ?
ᱦᱮᱸ ᱟᱞᱮᱥᱮᱫ ᱫᱚ ᱵᱟᱨ ᱥᱤᱡᱤᱱ ᱜᱮᱠᱚ ᱪᱟᱥ ᱜᱮᱭᱟ᱾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
ᱱᱚᱝᱠᱟ ᱱᱮᱛᱟᱨ ᱫᱤᱱ ᱠᱚ᱾ ᱪᱟᱥ ᱜᱮᱭᱟ ᱟᱨ ᱫᱷᱚᱨᱚᱱ ᱫᱤᱱ ᱥᱮ ᱥᱤᱛᱩᱝ ᱫᱤᱱ ᱦᱚᱸᱠᱚ ᱪᱟᱥ ᱜᱮᱭᱟ ᱟᱞᱮᱥᱮᱫ ᱫᱚ ᱱᱚᱝᱠᱟ ᱫᱟᱜ ᱠᱚᱨᱮᱱᱟᱜ ᱫᱚ ᱞᱟᱹᱭ ᱞᱮ ᱠᱷᱟᱱ ᱚᱱᱟ ᱚᱵᱷᱟᱵᱽ ᱫᱚ ᱵᱟᱝᱜᱮ᱾ ᱱᱚᱝᱠᱟ ᱥᱳᱨ ᱠᱚᱨᱮ ᱜᱟᱰᱟ-ᱢᱩᱰᱩ ᱠᱚ ᱢᱮᱱᱟᱜ ᱜᱮᱛᱟᱞᱮᱭᱟ ᱟᱨ ᱚᱱᱟ ᱥᱟᱶᱛᱮ᱾ ᱱᱚᱝᱠᱟ ᱢᱤᱱᱤ ᱠᱚᱦᱚᱸ ᱢᱮᱱᱟᱜ ᱠᱚ ᱢᱮᱱᱟᱜ ᱟᱠᱟᱜ ᱜᱮᱛᱟᱞᱮᱭᱟ᱾ ᱚᱱᱟ, ᱥᱤᱛᱩᱝ ᱫᱤᱱ ᱫᱚ ᱚᱱᱟ ᱠᱚᱛᱮ ᱜᱮᱞᱮ ᱪᱟᱥ ᱜᱮᱭᱟ ᱱᱮᱛᱟᱨ ᱫᱤᱱ ᱫᱚ ᱱᱚᱜᱼᱚᱭ ᱛᱚ ᱫᱟᱜ ᱮᱫᱟᱭ ᱾ ᱮᱸᱜ ᱪᱟᱥ ᱥᱚᱢᱚᱭ ᱨᱮᱜᱮ ᱫᱟᱜ ᱮᱜᱼᱟᱭ ᱟᱨ ᱱᱚᱣᱟ ᱫᱟᱜ ᱛᱮᱜᱮ ᱞᱮ ᱪᱟᱥ ᱜᱮᱭᱟᱞᱮ ᱾
ᱩᱸᱻ ᱾ ᱠᱷᱟᱱ ᱟᱯᱮ ᱚᱱᱛᱮ ᱫᱚ ᱦᱩᱲᱩ ᱵᱚᱫᱚᱞ ᱛᱮ ᱟᱨᱚ ᱡᱟᱦᱟᱱ ᱚᱝᱠᱟ ᱥᱚᱵᱽᱡᱤ ᱠᱚᱠᱚ ᱪᱟᱥ ᱜᱮᱭᱟ?
ᱱᱮᱛᱟᱨ ᱫᱤᱱ
ᱵᱟᱝᱟ ᱱᱮᱛᱟᱨ ᱫᱤᱱ ᱫᱚ ᱦᱟᱸᱜ ᱵᱟᱝᱟ ᱥᱮ ᱦᱩᱲᱩ ᱤᱭᱟᱹ ᱚᱱᱟ ᱤᱭᱟᱹ ᱪᱟᱵᱟ ᱵᱟᱲᱟ ᱠᱟᱛᱮ ᱤᱨ ᱵᱟᱲᱟ ᱪᱟᱵᱟ ᱵᱟᱲᱟ ᱠᱟᱛᱮ ᱾
ᱦᱮᱸ ᱪᱟᱥ ᱜᱮᱭᱟ ᱠᱚ ᱟᱞᱮ ᱥᱮᱫ ᱫᱚ ᱾ ᱮᱸ ᱢᱟᱱᱮ ᱨᱟᱵᱟᱝ ᱫᱤᱱ ᱫᱚ ᱦᱟᱸᱜ ᱪᱟᱥ ᱜᱮᱭᱟᱠᱚ ᱥᱚᱵᱽᱡᱤ ᱠᱚᱠᱚ ᱪᱟᱥ ᱜᱮᱭᱟ ᱟᱨ ᱥᱤᱛᱩᱝ ᱫᱤᱱ ᱫᱚ ᱟᱞᱮ ᱥᱮᱫ ᱫᱚ ᱦᱩᱲᱩ ᱦᱚᱸ ᱡᱟᱦᱟᱸ ᱡᱚᱞᱟ ᱵᱟᱹᱛ ᱠᱚ ᱛᱟᱦᱮᱱᱟ ᱚᱱᱟ ᱠᱚᱨᱮ ᱫᱚ ᱦᱩᱲᱩ ᱠᱚ ᱪᱟᱥᱟ ᱟᱨ ᱡᱟᱦᱟᱸ ᱜᱷᱩᱴᱩ ᱵᱟᱹᱫᱽ ᱠᱚ ᱛᱟᱦᱮᱱᱟ ᱚᱱᱟ ᱠᱚᱨᱮ ᱫᱚ, ᱟᱞᱮ ᱫᱤᱥᱚᱢ ᱫᱚ ᱦᱟᱸᱜ ᱡᱟᱹᱥᱛᱤ ᱠᱟᱭ ᱛᱮᱫᱚ ᱵᱟᱫᱟᱢ ᱠᱚ ᱪᱟᱥ ᱜᱮᱭᱟ, ᱵᱟᱫᱟᱢ ᱛᱟᱯᱚᱨᱮ ᱡᱚᱱᱰᱨᱟ ᱠᱚ ᱾ ᱠᱚ ᱪᱟᱥ ᱜᱮᱭᱟ, ᱚᱱᱟ ᱥᱟᱶᱛᱮ ᱠᱷᱚᱥᱞᱟ ᱠᱚ ᱾ ᱛᱤᱞᱢᱤᱧ ᱠᱚ ᱟᱨ ᱛᱩᱲᱤ ᱠᱚ ᱦᱮᱸ ᱚᱱᱟ ᱠᱚᱠᱚ ᱪᱟᱥ ᱜᱮᱭᱟ ᱠᱚ ᱟᱫᱚ ᱢᱤᱱᱤ ᱠᱚ ᱢᱮᱱᱟᱜ ᱟᱠᱟᱫᱟ ᱛᱚ ᱚᱱᱟ ᱠᱚ ᱵᱚᱨᱥᱟ ᱠᱚᱛᱮ ᱜᱮ ᱾ ᱟᱯᱮ ᱥᱮᱫ ᱫᱚ ᱱᱚᱝᱠᱟ ᱥᱤᱛᱩᱝ ᱫᱤᱱ ᱫᱚ ᱟᱫᱚ ᱮᱴᱟᱜ ᱡᱤᱱᱤᱥ ᱫᱚ ᱵᱟᱝᱯᱮ ᱪᱟᱥ ᱜᱮᱭᱟ?
ᱦᱮᱸ ᱪᱟᱥ ᱜᱮᱭᱟ ᱠᱚ, ᱟᱫᱚ ᱟᱞᱮ ᱚᱱᱛᱮ ᱱᱚᱛᱮ ᱫᱚ ᱩᱱᱟᱹᱜ ᱡᱟᱹᱥᱛᱤ ᱫᱚ ᱵᱟᱠᱚ ᱪᱟᱥᱟ ᱠᱚᱢ ᱥᱚᱢ ᱜᱮ ᱚᱱᱠᱟ ᱾ ᱥᱚᱵᱽᱡᱤ ᱠᱚᱦᱚᱸ ᱠᱚ ᱪᱟᱥ ᱜᱮᱭᱟ ᱟᱫᱚ ᱚᱱᱠᱟ ᱟᱠᱷᱨᱤᱧ ᱞᱮᱠᱟ ᱫᱚ ᱵᱟᱝ-ᱟ ᱱᱤᱡᱮ ᱡᱚᱢ ᱢᱚᱛᱚ ᱞᱮᱠᱟ ᱾
ᱟᱪᱪᱷᱟ ᱾
ᱦᱩᱸ, ᱦᱩᱸ ᱠᱚᱨᱮ ᱪᱟᱥ ᱫᱚ ᱥᱚᱢᱚᱭ ᱚᱠᱛᱚ ᱠᱚ ᱞᱟᱜᱟᱜᱼᱟ ᱛᱚ ᱮᱱᱠᱷᱟᱱ ᱢᱮᱦᱱᱚᱛ ᱦᱚᱸ ᱢᱮᱱᱟᱜ-ᱟ ᱮᱱᱠᱷᱟᱱ ᱩᱱᱟᱹᱜ ᱫᱚ ᱵᱟ ᱪᱟᱥᱟ ᱟᱞᱮ ᱱᱚᱛᱮ ᱫᱚ ᱾
ᱦᱳᱭ ᱚᱱᱟ ᱠᱚᱨᱮ ᱥᱚᱢᱚᱭ ᱵᱟᱢ ᱮᱢᱟᱜ ᱠᱷᱟᱱ ᱫᱚ ᱵᱟᱝ ᱜᱟᱱᱚᱜᱼᱟ, ᱥᱚᱵᱡᱤ ᱠᱚᱸᱦᱚᱸ ᱡᱮ ᱨᱚᱦᱚᱭ ᱜᱤᱰᱤ ᱠᱟᱜ ᱟᱢ ᱚᱱᱠᱟ ᱛᱚ ᱵᱟᱝ ᱜᱟᱱᱚᱜᱼᱟ ᱟᱹᱰᱤ ᱠᱤᱪᱷᱩ ᱡᱚᱛᱱᱚ ᱦᱩᱭᱩᱜᱼᱟ ᱥᱟᱨ, ᱵᱤᱥ ᱠᱚ ᱞᱟᱜᱟᱣ ᱦᱩᱭᱩᱜᱼᱟ, ᱫᱟᱜ ᱠᱚ ᱴᱟᱭᱤᱢ ᱨᱮ ᱮᱢᱟᱜ ᱦᱩᱭᱩᱜᱼᱟ ᱦᱮᱸ ᱾
ᱟᱹᱰᱤ ᱨᱚᱠᱚᱢ ᱾
ᱦᱩᱸ ᱮᱱᱠᱷᱟᱱ ᱟᱞᱮ ᱱᱚᱛᱮ ᱫᱚᱢ ᱦᱮᱡ ᱵᱟᱲᱟ ᱟᱠᱟᱱ ᱜᱮᱭᱟ ᱟᱞᱮ ᱱᱚᱛᱮ ᱡᱷᱟᱲᱠᱷᱚᱸᱰ ᱫᱤᱥᱚᱢ ᱫᱚ?
ᱵᱟᱝ ᱵᱟᱝ ᱵᱟᱹᱞᱤᱧ ᱥᱮᱱ ᱵᱟᱲᱟ ᱟᱠᱟᱱᱟ ᱾ ᱥᱮᱱ ᱫᱚ ᱱᱟᱜ-ᱟ ᱱᱟᱣᱟ ᱥᱟᱭᱤᱰ ᱞᱤᱧ ᱪᱟᱞᱟᱣ ᱠᱟᱱᱟ ᱡᱟᱦᱟᱸ ᱵᱚᱲᱦᱟ ᱜᱚᱰᱟᱹ ᱵᱤᱱ ᱟᱸᱡᱚᱢ ᱟᱠᱟᱫᱟ?
ᱦᱮᱸ ᱵᱷᱟᱲᱟᱜᱩᱲᱟᱹ ᱟᱡᱚᱢ ᱠᱟᱜ-ᱟ ᱞᱤᱧ ᱧᱮᱞ ᱠᱟᱜ ᱜᱮᱭᱟ ᱞᱤᱧ ᱾
ᱦᱮᱸ ᱚᱱᱛᱮ ᱚᱱᱟ ᱥᱟᱭᱤᱰ ᱞᱤᱧ ᱥᱮᱱ ᱠᱟᱱᱟ ᱚᱱᱟ ᱪᱟᱹᱠᱩᱞᱤᱭᱟᱹ ᱥᱟᱭᱤᱰ ᱫᱚ ᱱᱟᱦᱜ ᱟ ᱢᱤ ᱫᱷᱟᱣ ᱪᱟᱞᱟᱣ ᱞᱮᱱᱟᱞᱤᱧ ᱚᱱᱠᱟᱛᱮ ᱪᱟᱞᱟᱣ ᱯᱟᱨᱚᱢ ᱚᱱᱠᱟ ᱚᱱᱠᱟ ᱫᱟᱲᱟᱱ ᱞᱮᱠᱟ ᱛᱮᱫᱚ ᱦᱟᱸᱜ ᱵᱟᱝᱞᱤᱧ ᱥᱮᱱ ᱟᱠᱟᱱᱟ ᱪᱟᱞᱟᱣ ᱯᱟᱨᱚᱢ ᱚᱱᱛᱮ ᱞᱮ ᱪᱟᱞᱟᱣ ᱞᱮᱱ ᱛᱟᱦᱮᱸᱜ ᱛᱚ ᱜᱟᱹᱰᱤ ᱛᱮᱜᱮ ᱟᱫᱚ ᱩᱱ ᱥᱚᱢᱚᱭ ᱜᱮ ᱥᱮᱱ ᱦᱩᱭ ᱠᱟᱱᱟ ᱟᱨ ᱵᱟᱝᱠᱷᱟᱱ ᱚᱱᱠᱟ ᱫᱟᱬᱟᱱ ᱞᱮᱠᱟ ᱛᱮᱫᱚ ᱵᱟᱝ ᱾ ᱪᱟᱞᱟᱣ ᱦᱩᱭ ᱠᱟᱱᱟ ᱾
ᱟᱪᱪᱷᱟ ᱾ ᱦᱳᱭ ᱚᱱᱠᱟ ᱞᱟᱹᱠᱛᱤ ᱠᱟᱱᱟ ᱵᱟᱝᱠᱷᱟᱱ
ᱦᱳᱭ ᱡᱟᱦᱟᱱᱟᱜ ᱠᱚ ᱞᱟᱹᱠᱛᱤ ᱠᱚ ᱯᱟᱲᱟᱣ ᱞᱮᱱᱠᱷᱟᱱ ᱫᱚ ᱞᱟᱹᱠᱛᱤ ᱠᱚ ᱯᱟᱲᱟᱣ ᱞᱮᱱᱠᱷᱟᱱ ᱫᱚ ᱪᱟᱞᱟᱜ ᱫᱚ ᱦᱩᱭᱩᱜ ᱜᱮᱭᱟ ᱾ ᱟᱫᱚ ᱞᱟᱹᱭ ᱮᱫ ᱛᱟᱦᱮᱸ ᱞᱤᱧ ᱡᱮ ᱚᱱᱛᱮ ᱨᱮ ᱪᱮᱫ ᱵᱩᱨᱩ ᱵᱚᱸᱜᱟ ᱪᱚ ᱦᱩᱭᱩᱜᱼᱟ ᱢᱤᱫ ᱥᱚᱢᱚᱭ ᱡᱮᱢᱚᱱ ᱪᱟᱞᱟᱣ ᱯᱟᱨᱚᱢᱮᱱᱟ ᱡᱟᱹᱱᱤᱡ ᱠᱷᱟᱱ ᱚᱱᱟ ᱫᱚ ᱞᱟᱹᱭᱮᱫ ᱛᱟᱦᱮᱸᱜ ᱟᱠᱚ ᱡᱮ ᱚᱱᱛᱮ ᱨᱮ ᱢᱟᱨᱟᱝ ᱧᱚᱜ ᱵᱩᱨᱩ ᱵᱚᱸᱜᱟ ᱦᱩᱭᱩᱜᱼᱟ ᱪᱟᱞᱟᱜ, ᱪᱟᱞᱟᱜ ᱪᱟᱞᱟᱜ ᱠᱚ ᱞᱟᱹᱭᱮᱫ ᱛᱟᱦᱮᱸᱜᱼᱟ ᱪᱮᱫ ᱪᱚ ᱦᱟᱸᱜ ᱞᱤᱧ ᱦᱤᱲᱤᱧ ᱠᱮᱫᱟ ᱚᱱᱟᱛᱮ ᱚᱱᱟ ᱞᱤᱧ ᱠᱩᱞᱤᱭᱮᱫ ᱵᱤᱱ ᱛᱟᱦᱮᱸᱱᱟ, ᱟᱫᱚ ᱪᱟᱞᱟᱣ ᱪᱟᱞᱟᱣ ᱛᱮ ᱵᱟᱝᱞᱮ ᱥᱮᱱ ᱫᱟᱲᱮ ᱠᱟᱣᱫᱟ ᱦᱩᱸ᱾
ᱦᱩᱭᱩᱜᱼᱟ ᱟᱞᱮ ᱱᱚᱛᱮ ᱵᱩᱨᱩ ᱵᱚᱸᱜᱟ ᱦᱩᱭᱱᱟ ᱤᱝᱠᱟᱹ ᱫᱚ ᱥᱚᱯᱛᱟᱜᱟᱱ ᱯᱟᱞᱮ ᱱᱤᱭᱟᱹ ᱢᱟᱭᱤᱱᱟ ᱨᱮᱜᱮ ᱦᱩᱭᱩᱜᱼᱟ, ᱡᱩᱞᱟᱭ ᱨᱮᱜᱮ᱾ ᱦᱮᱸ ᱦᱩᱭᱱᱟ ᱚᱸᱰᱮ ᱤᱭᱟᱹ ᱠᱟᱹᱱᱟᱹᱭ ᱥᱚᱞ ᱵᱩᱨᱩᱵᱚᱸᱜᱟ ᱜᱚᱴᱟᱥᱤᱞᱟᱹ ᱵᱩᱨᱩᱵᱚᱸᱜᱟ᱾
ᱦᱚᱭ ᱦᱚᱭ ᱜᱚᱴᱟᱥᱤᱞᱟᱹ ᱵᱩᱨᱩᱵᱚᱸᱜᱟ ᱪᱟᱞᱟᱜ ᱠᱚ ᱞᱟᱹᱭᱮᱫ ᱛᱟᱦᱮᱸᱜᱼᱟ ᱟᱫᱚ ᱦᱩᱱᱟᱹᱝ ᱪᱟᱞᱟᱜ ᱨᱮᱱᱟᱜ ᱠᱟᱛᱷᱟ ᱜᱮ ᱛᱟᱦᱮᱸ ᱠᱟᱱᱟ, ᱟᱫᱚ ᱟᱪᱪᱷᱟ᱾
ᱦᱩᱸ ᱟᱫᱚ ᱥᱩᱨ ᱜᱮ ᱯᱟᱸᱪ ᱠᱤᱞᱚᱢᱤᱴᱟᱨ ᱜᱟᱱ ᱦᱩᱭᱩᱜᱼᱟ ᱯᱟᱞᱮ ᱟᱞᱮ ᱮᱸᱰᱮ ᱠᱷᱚᱱ ᱫᱚ ᱟᱛᱩ ᱠᱷᱚᱱ ᱫᱚ᱾
ᱟᱪᱪᱷᱟ᱾
ᱦᱩᱸ᱾
ᱟᱞᱮ ᱫᱚ ᱦᱟᱸᱜ ᱵᱟᱝ ᱞᱮ ᱥᱮᱱ ᱫᱟᱲᱮ ᱠᱟᱣᱟᱫᱚᱞᱮ ᱟᱫᱚ ᱪᱟᱞᱞᱟᱣ ᱦᱩᱭᱩᱜᱼᱟ ᱠᱟᱞᱚᱢ ᱠᱚᱛᱮ ᱜᱮ, ᱠᱟᱹᱱᱦᱟᱹᱭᱥᱚᱞ ᱵᱩᱨᱩ ᱦᱚᱱᱟᱜ ᱪᱟᱞᱟᱜ ᱨᱮᱱᱟᱜ ᱛᱟᱦᱮᱸ ᱠᱟᱱᱟ, ᱟᱫᱚ ᱠᱟᱹᱱᱦᱟᱹᱭᱥᱚᱞ ᱵᱩᱨᱩ ᱦᱚᱸ ᱵᱟᱝᱞᱮ ᱪᱟᱞᱟᱣ ᱫᱟᱲᱮ ᱠᱟᱫᱟ ᱩᱱ ᱥᱚᱢᱚᱭ ᱟᱞᱮᱭᱟᱜ ᱢᱟᱱᱮ ᱯᱚᱨᱤᱠᱷᱟ ᱪᱟᱹᱞᱩᱜ ᱠᱟᱱ ᱛᱟᱦᱮᱸᱫ ᱛᱚ ᱵᱟᱝᱠᱷᱟᱱ ᱟᱹᱰᱤ ᱞᱟᱦᱟ ᱠᱷᱚᱱᱜᱮ ᱩᱸ ᱞᱟᱹᱭ ᱞᱮᱫ ᱛᱟᱦᱮᱸᱫ ᱟᱞᱮ ᱠᱟᱱᱦᱟᱭᱥᱚᱞ ᱵᱩᱨᱩ ᱵᱚᱸᱜᱟ ᱢᱟᱱᱮ ᱟᱹᱰᱤ ᱧᱩᱛᱩᱢᱟᱱ ᱵᱩᱨᱩ ᱠᱟᱱᱟ ᱛᱚ ᱟᱹᱰᱤ ᱥᱟᱺᱜᱤᱧ ᱥᱟᱺᱜᱤᱧ ᱦᱚᱲ ᱠᱚᱠᱚ ᱦᱤᱡᱩᱜᱼᱟ ᱟᱫᱚ ᱞᱟᱹᱭᱮᱫ ᱛᱟᱦᱮᱸ ᱞᱮ ᱡᱮ ᱵᱟᱝᱢᱟ ᱟᱵᱚ ᱦᱚᱸ ᱢᱤᱫ ᱫᱷᱟᱣ ᱜᱟᱱ ᱵᱚᱱ ᱪᱟᱞᱟᱜ ᱛᱮᱵᱚᱱ ᱧᱮᱞ ᱟᱹᱜᱩᱭᱟ᱾ ᱟᱨ ᱩᱱ ᱥᱚᱢᱚᱭ ᱫᱚ ᱱᱚᱝᱠᱟ ᱫᱚᱢᱮ ᱫᱟᱜᱟᱭ᱾ ᱫᱚᱢᱮ ᱫᱟᱜ ᱡᱟᱹᱲᱤ ᱜᱮᱭᱟᱭ ᱪᱤᱠᱟᱹᱛᱮ ᱵᱩᱨᱩ ᱠᱚᱦᱚᱢ ᱫᱮᱡᱚᱜᱼᱟ ᱟᱨ ᱡᱟᱦᱟᱸ ᱥᱤᱸᱲᱤᱸ ᱠᱚ ᱵᱮᱱᱟᱣ ᱠᱟ ᱚᱱᱟ ᱢᱟ ᱞᱟᱹᱭ ᱫᱫᱟᱠᱚ ᱟᱛᱨᱟ ᱦᱟᱹᱨᱤ ᱜᱮᱠᱚ ᱟᱱᱟᱝ ᱡᱟ ᱞᱟᱹᱭ ᱫᱟᱠ ᱟᱛᱨᱟ ᱦᱟᱹᱨᱤᱡ ᱜᱮ ᱠᱚ ᱵᱮᱱᱟᱣ ᱠᱟᱫᱟ, ᱚᱱᱟ ᱦᱚᱸ ᱩᱱᱟᱹᱜ ᱦᱚᱲ ᱠᱚ ᱫᱮᱡᱚᱜᱼᱟ ᱞᱚᱥᱚᱫ ᱛᱮᱜᱮ ᱯᱩᱨᱟᱹ ᱯᱮᱨᱮᱡ ᱪᱟᱵᱟ ᱠᱚᱜᱼᱟ᱾
ᱦᱩᱸ᱾
ᱦᱩᱸ᱾
ᱦᱮᱸ ᱡᱟᱹᱯᱩᱫ ᱫᱤᱱ ᱦᱩᱭᱩᱜ ᱫᱚ ᱥᱚᱫ ᱜᱮᱭᱟ ᱾
ᱦᱚᱭ ᱦᱚᱭ᱾ ᱚᱱᱟ ᱠᱷᱟᱹᱛᱤᱨ ᱟᱨ ᱚᱸᱰᱮ ᱫᱚ ᱯᱨᱚᱛᱮᱠ ᱵᱚᱪᱷᱚᱨ ᱨᱮᱜᱮ ᱫᱟᱜ ᱡᱟᱹᱲᱤ ᱜᱮᱭᱟᱭ᱾ ᱫᱟᱜ ᱡᱟᱹᱲᱤ ᱫᱟᱜ ᱡᱟᱹᱲᱤ ᱛᱮᱜᱮ ᱢᱤᱫ ᱫᱷᱟᱣ ᱜᱟᱱ ᱫᱚ ᱧᱮᱞ ᱟᱹᱜᱩ ᱠᱟᱜ ᱦᱩᱭᱩᱜᱼᱟ, ᱱᱤᱭᱟᱹ ᱫᱷᱟᱣ ᱯᱮ ᱦᱮᱡ ᱞᱮᱱᱟᱯᱮ ᱟᱯᱮ ᱫᱚ?
ᱦᱮᱸ ᱪᱟᱞᱟᱣ ᱞᱮᱱᱟᱞᱮ ᱚᱰᱮ ᱠᱟᱹᱱᱟᱹᱤ ᱥᱟᱹᱨ ᱫᱚ ᱵᱟᱹᱧ ᱪᱟᱞᱣ ᱟᱠᱟᱱ ᱛᱟᱦᱮ ᱱᱚᱰᱮ ᱤᱭᱟᱹᱞᱤᱧ ᱪᱟᱞᱟᱣ ᱞᱮᱱᱟ ᱜᱚᱴᱟ ‍ᱠᱟᱹᱱᱟᱹᱭᱥᱟᱹᱞ ᱵᱩᱨᱩ ᱵᱚᱸᱜᱟ ᱫᱚ ᱱᱟᱜ ᱵᱟᱭ ᱪᱟᱞᱟᱣ ᱦᱩᱭ ᱟᱠᱟᱱᱟ᱾ ᱱᱮᱥ ᱫᱚ ᱦᱮᱞᱚ‍‌᱾‍ ᱦᱮᱞᱚ᱾ ᱪᱮᱫ ᱟᱹᱞᱤᱧ ᱨᱚᱲ ᱵᱟᱭ ᱟᱸᱡᱚᱢᱚᱜ ᱠᱟᱱ ᱛᱟᱹᱵᱤᱱᱟ ᱥᱮ ᱵᱟᱹᱵᱤᱱ ᱨᱚᱲ ᱠᱟᱱᱟ ᱥᱮ ᱱᱮᱴᱣᱟᱨᱠ ᱯᱟᱞᱮ ᱵᱟᱭ ᱧᱟᱢᱮᱫ ᱛᱟᱵᱤᱱᱟ ᱟᱹᱵᱤᱱᱟ᱾ ᱦᱮᱞᱚ᱾